ᱡᱚᱸᱦᱟᱨ ᱡᱚᱸᱦᱟᱨ ᱾
ᱨᱚᱲ ᱵᱮᱱ ᱟᱸᱡᱚᱢ ᱧᱟᱢᱮᱜ-ᱟ? ᱦᱳᱭ ᱟᱹᱞᱤᱧ ᱫᱚ ᱟᱵᱮᱱᱟᱜ ᱨᱚᱲ ᱫᱚ ᱴᱷᱤᱠ ᱴᱷᱟᱠ ᱜᱮᱞᱤᱧ ᱟᱸᱡᱚᱢ ᱧᱟᱢ ᱫᱟ ᱾
ᱦᱩᱸ ᱟᱞᱤᱧ ᱦᱚᱸ ᱴᱷᱤᱠ ᱴᱷᱟᱠ ᱜᱮᱞᱤᱧ ᱟᱸᱡᱚᱢ ᱧᱟᱢ ᱫᱟ ᱾
ᱟᱪᱪᱷᱟ ᱟᱪᱪᱷᱟ ᱛᱚᱵᱮ ᱜᱚᱝᱠᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱵᱟᱝ ᱵᱟᱝ ᱟᱹᱣᱨᱤ ᱞᱤᱧ ᱡᱚᱢᱟ ᱾ ᱟᱵᱮᱱ ᱜᱮ?
ᱚᱸ ᱟᱹᱞᱤᱧ ᱦᱚᱸ ᱜᱚᱝᱠᱮ ᱟᱣᱨᱤ ᱞᱤᱧ ᱡᱚᱢᱟ ᱾
ᱦᱩᱸ ᱛᱚᱵᱮ ᱵᱤᱥᱤ ᱫᱤᱱ ᱠᱷᱚᱡ ᱫᱚ ᱵᱟᱵᱮᱱ ᱠᱷᱮᱞᱩᱜ ᱠᱟᱱᱟ?
ᱵᱟ ᱜᱚᱝᱠᱮ ᱟᱞᱤᱧ ᱫᱚ ᱵᱤᱥᱤ ᱫᱤᱱ ᱫᱚ ᱵᱟᱝ ᱚᱱᱮ ᱛᱩᱞᱤᱧ ᱞᱮᱹᱭ ᱠᱮᱫᱟ, ᱪᱟᱨ ᱯᱟᱸᱪ ᱵᱚᱪᱷᱚᱨ ᱚᱱᱮ ᱚᱝᱠᱟ ᱟᱨᱠᱤ ᱢᱟᱲᱟᱜ ᱢᱟᱲᱟᱝ ᱠᱷᱚᱡ ᱞᱤᱧ ᱠᱷᱮᱞ ᱠᱟᱱᱟ ᱾
ᱟᱞᱤᱧ ᱫᱚᱞᱤᱧ ᱠᱷᱮᱞᱳᱜ ᱠᱟᱱ ᱜᱮᱭᱟ ᱫᱚᱢᱮ ᱢᱟᱨᱟᱝ ᱠᱷᱚᱡ ᱜᱮ ᱢᱟᱱᱮ ᱦᱳᱭᱱᱟ ᱟᱴᱱ ᱟᱴ ᱱᱚ ᱵᱚᱪᱷᱚᱨ ᱾
ᱚᱸ ᱟᱪᱪᱷᱟ ᱾
ᱟᱴ ᱱᱚ ᱵᱚᱪᱷᱚᱨ ᱞᱤᱧ ᱠᱷᱞᱳᱜ ᱠᱟᱱᱟ ᱾
ᱚᱸ ᱟᱪᱪᱷᱟ ᱟᱪᱪᱷᱟ ᱾ ᱛᱚᱵᱮ ᱟᱨ ᱞᱟᱹᱭ ᱫᱟᱞᱤᱧ ᱡᱮ ᱚᱞᱚᱜ ᱯᱟᱲᱦᱟᱜ ᱫᱚ ᱛᱤᱱᱟᱹᱜ ᱥᱟᱸᱜᱤᱧ ᱠᱮᱜ ᱟᱵᱤᱱ ᱫᱚ?
ᱵᱟᱝ ᱵᱟᱝ ᱚᱝᱠᱟ ᱫᱚ ᱵᱟᱹᱞᱤᱧ ᱚᱞᱚᱜ ᱯᱟᱲᱦᱟᱣ ᱠᱟᱱᱟ ᱾
ᱚᱸ ᱟᱪᱪᱷᱟ ᱟᱪᱪᱷᱟ ᱾
ᱛᱚᱵᱮ ᱟᱯᱮ ᱚᱱᱟ ᱠᱚᱨᱮ ᱪᱮᱞᱮᱠᱟ?
ᱠᱩᱸ
ᱦᱳᱭ ᱜᱚᱝᱠᱮ ᱟᱞᱮ ᱥᱮᱡ ᱫᱚ ᱪᱮᱫ ᱞᱤᱧ ᱞᱟᱹᱭ ᱟᱵᱮᱱᱟ ᱟᱰᱤ ᱡᱳᱨ ᱢᱟᱱᱮ ᱵᱩᱨᱩ ᱠᱚ ᱵᱤᱨ ᱠᱚᱫᱚ ᱢᱮᱱᱟᱜᱼᱟ, ᱟᱨᱠᱤ ᱾ ᱟᱵᱮᱱ ᱥᱮᱡ ᱜᱮ ᱪᱮᱫ ᱞᱮᱠᱟ?
ᱟᱞᱤᱧ ᱥᱮᱜ ᱦᱚᱸ ᱢᱮᱱᱟᱜ ᱜᱮᱭᱟ ᱾ ᱵᱤᱨᱵᱩᱨᱩ ᱦᱚᱸ ᱢᱮᱱᱟᱜ ᱜᱮᱭᱟ ᱾ ᱥᱩᱨ ᱨᱮᱜᱮ ᱢᱮᱱᱟᱜᱼᱟ ᱥᱮ ᱡᱷᱟᱹᱞ ᱧᱚᱜ?
ᱦᱳᱭ ᱜᱚᱝᱠᱮ ᱥᱩᱨ ᱨᱮᱜᱮ ᱟᱨᱠᱤ ᱛᱟᱲᱟᱢ ᱛᱮᱦᱚᱸ ᱵᱮᱱ ᱪᱟᱞᱟᱣ ᱫᱟᱲᱮᱜᱼᱟ, ᱥᱩᱨ ᱜᱮᱭᱟ ᱾
ᱦᱩᱸ ᱦᱩᱸ ᱛᱮ ᱥᱮᱸᱫᱽᱨᱟ ᱠᱚ ᱵᱤᱱ ᱪᱟᱞᱟᱜ ᱠᱟᱱ ᱜᱮᱭᱟ ᱥᱮ ᱵᱟᱝ?
ᱦᱳᱭ ᱜᱚᱝᱠᱮ ᱥᱮᱸᱫᱽᱨᱟ ᱫᱚ ᱟᱰᱤ ᱡᱳᱞ ᱜᱮᱞᱤᱧ ᱥᱤᱠᱟᱹᱨᱤᱭᱟᱹᱣᱟ, ᱟᱫᱚ ᱠᱷᱟᱡ ᱫᱚ ᱥᱮᱸᱫᱽᱨᱟ ᱠᱚᱫᱚ ᱞᱤᱧ ᱪᱟᱞᱟᱣ ᱵᱟᱰᱟᱜᱼᱟ, ᱟᱫᱚ ᱱᱮᱛᱟᱨ ᱫᱚ ᱱᱮᱜᱼᱮ ᱱᱤᱝᱠᱟᱹ ᱫᱟᱜ ᱥᱤᱡᱤᱱ ᱛᱚ ᱠᱟᱹᱢᱤ ᱪᱟᱯ ᱨᱮ ᱟᱫᱚ ᱱᱤᱛ ᱛᱟᱨ ᱫᱚ ᱵᱟᱠᱚ ᱪᱟᱞᱟᱣ ᱵᱟᱲᱟᱜ ᱟ ᱛᱚ ᱟᱨ ᱥᱮᱸᱫᱽᱨᱟ ᱡᱤᱱᱤᱥ ᱫᱚ ᱟᱨᱠᱤ ᱢᱟᱱᱮ ᱢᱤᱫ ᱦᱚᱲ ᱛᱮᱫᱚ ᱵᱟᱵᱮᱱ ᱥᱮᱸᱫᱽᱨᱟ ᱠᱮᱭᱟ ᱥᱮ ᱴᱚᱞᱟ ᱯᱟᱲᱟ ᱨᱮᱱ ᱥᱟᱱᱟᱢ ᱦᱚᱲ ᱟᱛᱮᱜ ᱜᱮ ᱟᱫᱚ ᱡᱚᱛᱚ ᱦᱚᱲ ᱵᱟᱠᱚ ᱥᱩ ᱥᱳᱢᱳᱭᱚᱜ-ᱟ ᱛᱚ ᱜᱚᱝᱠᱮ ᱟᱫᱚ ᱚᱱᱟ ᱠᱷᱟᱹᱛᱤᱨ ᱱᱮᱛᱟᱨ ᱫᱚ ᱟᱣᱨᱤ ᱞᱮ ᱪᱟᱞᱟᱣ ᱵᱟᱲᱟᱜᱼᱟ ᱰᱷᱮᱨ ᱫᱤᱱ ᱠᱷᱚᱱ ᱜᱮ᱾
ᱚ ᱵᱤᱨ ᱥᱮᱸᱫᱽᱨᱟ ᱨᱮ ᱪᱤᱞᱤ ᱠᱚᱯᱮ ᱧᱟᱢ ᱠᱚ ᱛᱟᱦᱮᱱ ᱜᱮᱭᱟ?
ᱥᱮᱸᱫᱽᱨᱟ ᱨᱮ ᱧᱟᱢ ᱞᱮᱠᱟ ᱫᱚ ᱟᱹᱞᱤᱧ ᱥᱮᱫ ᱫᱚ ᱫᱚᱢ ᱩᱱᱠᱩ ᱥᱩᱠᱨᱤ ᱫᱚ ᱫᱚᱢᱮ ᱠᱚ ᱦᱤᱡᱩᱜᱼᱟ ᱡᱟᱦᱟᱸᱭ ᱫᱚ ᱵᱤᱨ ᱥᱩᱠᱨᱤ ᱩᱱᱠᱩ ᱩᱱᱠᱩ ᱠᱚᱞᱤᱧ ᱥᱮᱸᱫᱽᱨᱟ ᱠᱚᱜᱮᱭᱟ, ᱟᱨ ᱵᱤᱨ ᱨᱮᱱ ᱩᱱᱠᱩ ᱠᱩᱞᱟᱹᱭ ᱠᱚ᱾
ᱤᱢᱟᱱ ᱡᱤᱵᱽ ᱡᱤᱭᱟᱹᱞᱤ ᱦᱩᱸ᱾
ᱟᱵᱮᱱ ᱫᱚ ᱥᱮᱸᱫᱽᱨᱟ ᱠᱚᱫᱚ ᱵᱮᱱ ᱪᱟᱞᱟᱜ ᱜᱮᱭᱟ ᱥᱮ ᱵᱟᱝ?
ᱦᱮᱸ ᱟᱹᱞᱤᱧ ᱦᱚᱸ ᱟᱹᱰᱤ ᱞᱤᱧ ᱠᱷᱟᱪᱮᱲ ᱜᱮᱭᱟ ᱥᱮᱸᱫᱽᱨᱟ ᱨᱮᱫᱚ᱾
ᱚ, ᱟᱪᱪᱷᱟ, ᱟᱪᱪᱷᱟ᱾
ᱪᱟᱞᱟᱜ ᱜᱮᱭᱟ ᱞᱤᱧ ᱟᱹᱞᱤᱧ ᱫᱚ ᱟᱫᱚ ᱚᱱᱠᱟ ᱢᱟᱱᱮ ᱮᱠᱞᱟ ᱦᱚᱞᱤᱧ ᱪᱟᱞᱟᱜ ᱛᱟᱦᱮᱱ ᱜᱮᱭᱟ ᱱᱚᱝᱠᱟ ᱡᱷᱟᱹᱞᱤ ᱠᱚ ᱢᱮᱱᱟᱜ ᱟᱛᱚ ᱮᱠᱞᱟ ᱦᱚᱞᱤᱧ ᱪᱟᱞᱟᱜ ᱛᱟᱦᱮᱱ ᱜᱮᱭᱟ᱾
ᱚ, ᱟᱪᱪᱷᱟ, ᱟᱪᱪᱷᱟ᱾
ᱟᱫᱚ ᱮᱠᱞᱟ ᱫᱚ ᱪᱮᱫ ᱞᱮᱠᱟ ᱮᱠᱞᱟ ᱫᱚ ᱱᱩᱠᱩ ᱠᱩᱞᱟᱹᱭ, ᱠᱩᱞᱟᱹᱭ᱾ ᱠᱩ ᱩᱱᱠᱩ ᱫᱚ ᱮᱠᱞᱟ ᱛᱮᱜᱮ ᱦᱩᱭᱩᱜ-ᱟ, ᱡᱷᱟᱹᱞᱤ ᱛᱟᱦᱮᱱ ᱠᱷᱟᱡ ᱫᱚ᱾
ᱟᱨ ᱛᱚᱵᱮ ᱟᱵᱮ ᱚᱱᱛᱮ ᱫᱚ ᱢᱟᱱᱮ ᱚᱱᱠᱟ ᱢᱟᱱᱮ ᱦᱮᱸ ᱞᱟᱹᱭ ᱵᱮᱱ᱾
ᱞᱟᱹᱭ ᱫᱟᱞᱤᱧ ᱟᱨ ᱱᱮᱛᱟᱨ ᱫᱚ ᱛᱚᱵᱮ ᱱᱚᱜᱼᱚᱭ, ᱦᱮᱸ ᱨᱚᱲ ᱵᱮᱱ ᱟᱸᱡᱚᱢᱮᱫ ᱛᱟᱞᱤᱧ
ᱦᱮᱸ ᱟᱡᱚᱢ ᱧᱟᱢ ᱫᱟᱞᱤᱧ᱾
ᱟᱨ ᱱᱮᱛᱟᱨ ᱫᱚ ᱛᱚᱵᱮ ᱚᱱᱮ ᱚᱱᱠᱟ ᱟᱨᱠᱤ ᱫᱟᱜ ᱛᱮ ᱦᱮᱢᱟᱞ ᱠᱚ ᱚᱱᱟ ᱵᱩᱨ ᱵᱤᱨ ᱵᱩ ᱵᱩᱨᱩ ᱨᱮᱭᱟᱜ ᱧᱩᱨᱦᱩ ᱠᱟᱱ ᱡᱟᱦᱟᱸ ᱟᱫᱚ ᱚᱱᱟᱛᱮ ᱚᱱᱟ ᱩᱫ ᱫᱚᱢᱮ ᱚᱢᱚᱱᱚᱜ ᱫᱚ ᱜᱚᱝᱠᱮ ᱟᱵᱮᱱ ᱫᱚ ᱚᱱᱟ ᱠᱚᱫᱚ ᱵᱮᱱ ᱵᱤᱨ ᱵᱩᱨᱩ ᱠᱚᱨᱮᱜ
ᱵᱟᱢ ᱵᱤᱨ ᱵᱩᱨᱩ ᱵᱚᱞᱛᱮ ᱫᱚ ᱥᱟᱺᱜᱤᱧ ᱧᱚᱜ ᱜᱮᱛᱟᱞᱤᱧᱟᱹ ᱛᱚ, ᱟᱫᱚ ᱪᱟᱞᱟᱜ ᱵᱟᱝ ᱦᱩᱭᱩᱜ ᱠᱟᱱᱟ᱾ ᱟᱫᱚ ᱪᱟᱥ ᱠᱚᱦᱚᱸ ᱪᱟᱥ ᱠᱚ ᱦᱩᱲᱩ ᱨᱚᱦᱚᱭ ᱠᱚᱦᱚᱸ ᱦᱩᱭᱩᱜ ᱠᱟᱱᱟ᱾ ᱛᱚᱵᱮ ᱪᱤᱠᱟ ᱛᱮᱵᱮᱱ ᱪᱟᱞᱟᱜᱼᱟ?
ᱟᱵᱚ ᱫᱚ ᱦᱩᱲᱩ ᱜᱮᱛᱚ ᱟᱥᱚᱞ ᱛᱟᱵᱚᱱ ᱚᱱᱟ ᱵᱟᱵᱚᱱ ᱪᱟᱥ ᱟᱫᱚ ᱚᱠᱟᱨᱮ ᱪᱮᱫ ᱵᱚᱱ ᱡᱚᱢᱟ᱾ ᱦᱩᱸ ᱟᱫᱚ ᱟᱵᱮᱱ ᱜᱮ ᱪᱟᱞᱟᱣ ᱵᱟ ᱧᱟᱢ ᱵᱟᱲᱟᱭ ᱫᱟ ᱥᱮ ᱵᱟᱝ?
ᱦᱳᱭ ᱜᱚ
ᱦᱟ ᱜᱚᱝᱠᱮ᱾
ᱛᱮᱫ ᱞᱤᱧ ᱞᱟᱹᱭᱟ ᱵᱮᱱᱟ ᱮ ᱪᱟᱞᱟᱣ ᱠᱟᱛᱮᱜ ᱢᱟᱱᱮ ᱟᱹᱜᱩ ᱨᱮᱭᱟᱜ ᱠᱷᱟᱡ ᱜᱮ ᱟᱨᱠᱤ ᱫᱚᱢᱮ ᱱᱤᱛ ᱛᱚᱜ ᱫᱚ ᱥᱟᱹᱨᱫᱤ ᱜᱚᱫ ᱟᱠᱟᱱᱟ ᱥᱮ ᱟᱫᱚ ᱚᱱᱟ ᱟᱵᱮᱱ ᱚᱱᱟ ᱪᱟᱞᱟᱣ ᱴᱩᱠᱩ ᱜᱮ ᱡᱟᱦᱟᱸ ᱛᱤᱱᱟᱹᱜ ᱢᱟᱱᱮ ᱴᱟᱭ ᱴᱟᱭᱤᱢ ᱮ ᱦᱟᱛ ᱯᱟᱸᱡᱟ ᱞᱮᱠᱟ ᱫᱚ ᱩᱱᱟᱹᱜ ᱫᱚ ᱵᱟᱝ ᱯᱟᱸᱡᱟ ᱞᱟᱜᱟᱣ ᱵᱤᱱ ᱚᱱᱟ ᱦᱟᱸᱰᱮ ᱱᱟ
ᱦᱩᱸ, ᱦᱩᱸ᱾
ᱟᱫᱚ, ᱥᱤᱠᱟᱹᱨᱤ ᱫᱤᱥᱚᱢ ᱠᱚᱨᱮ ᱫᱚ, ᱚᱱᱟ ᱠᱚᱫᱚ ᱵᱟᱲᱟᱭ ᱛᱟᱦᱮᱱᱟ ᱛᱚ, ᱡᱮ ᱱᱚᱣᱟ ᱠᱚ ᱡᱟᱭᱜᱟ ᱨᱮᱫᱚ᱾ ᱛᱟᱦᱮᱸ ᱫᱟᱲᱮᱭᱟᱜᱼᱟ, ᱥᱚᱢᱵᱷᱚᱵᱚᱱᱟ ᱢᱮᱱᱟᱜᱼᱟ᱾
ᱦᱳᱭ, ᱦᱳᱭ ᱦᱳᱭ᱾
ᱦᱩᱸ ᱟᱨ ᱛᱚᱵᱮ ᱚᱝᱠᱟ, ᱟᱯᱮ ᱚᱱᱟ ᱡᱟᱦᱟᱸ ᱵᱤᱨ ᱵᱩᱨᱩ ᱫᱟ‌ᱜ ᱫᱚ ᱢᱮᱱᱟᱜᱼᱟ, ᱛᱚ ᱚᱝᱠᱟ ᱢᱟᱱᱮ ᱡᱟ ᱢᱤᱫᱴᱟᱝ ᱢᱟᱦᱤᱛ, ᱢᱟᱱᱮ ᱢᱤᱫᱴᱟᱝ ᱰᱮᱴ᱾
ᱢᱤᱫᱴᱟᱝ ᱰᱮᱴ ᱨᱮᱫᱚ ᱚᱝᱠᱟ ᱵᱟᱹᱱᱩᱜᱼᱟ, ᱡᱮ ᱱᱚᱣᱟ ᱰᱮᱴ ᱫᱚ ᱱᱚᱣᱟ ᱵᱩᱨᱩ ᱥᱮᱸᱫᱽᱨᱟ ᱦᱳᱭᱩᱜᱼᱟ, ᱥᱮ ᱪᱮᱠᱟ ᱦᱳᱭᱩᱜᱼᱟ᱾
ᱦᱳᱭ, ᱦᱳᱭ᱾
ᱟᱫᱚ ᱥᱮᱸᱫᱨᱟᱽ ᱫᱚ, ᱜᱝᱠᱮ ᱠᱚ ᱥᱮᱸᱫᱽᱨᱟ ᱫᱚᱠᱚ ᱥᱮᱸᱫᱽᱨᱟᱭ ᱜᱮᱭᱟ, ᱟᱫᱚ ᱴᱷᱤᱠ ᱚᱠᱟᱴᱟᱜ ᱰᱮᱴ ᱠᱟᱱᱟ ᱡᱮ ᱚᱝᱠᱟ ᱟᱹᱞᱤᱧ ᱫᱚ, ᱵᱟᱹᱞᱤᱧ ᱞᱟᱹᱭ ᱫᱟᱲᱮᱜ ᱠᱟᱱᱟ, ᱚᱱᱟ ᱵᱟᱹᱭᱥᱟᱹᱠᱷ ᱨᱮᱭᱟᱜ ᱜᱮᱠᱚ ᱵᱟᱹᱭᱥᱟᱹᱠᱷ ᱨᱮᱜᱮ ᱠᱚ ᱥᱮᱸᱫᱽᱨᱟᱭᱟ, ᱟᱫᱚ ᱠᱷᱟᱡ ᱫᱚ ᱩᱱᱟᱹᱜ ᱩᱭᱦᱟᱹᱨ ᱵᱟᱝ ᱦᱮᱡ ᱟᱹᱞᱤᱧ ᱠᱟᱱᱟ᱾
ᱚ, ᱢᱟᱱᱮ ᱰᱮᱴ ᱢᱤᱫᱴᱟᱝ ᱰᱮᱴ ᱫᱚ, ᱢᱮᱱᱟᱜ ᱜᱮᱭᱟ ᱱᱤᱱᱟᱹᱜ ᱰᱮᱴ ᱨᱮ ᱱᱚᱣᱟ ᱫᱚᱠᱚ ᱥᱮᱱᱫᱽᱨᱟᱭ, ᱴᱷᱤᱠ ᱵᱟᱵᱮᱱ ᱫᱤᱥᱟᱹᱭ ᱫᱟ᱾
ᱦᱳᱭ, ᱦᱳᱭ ᱵᱟᱞᱤᱧ ᱫᱤᱥᱭᱟ᱾ ᱦᱳᱭ, ᱦᱳᱭ ᱵᱟᱲᱟᱭᱟᱞᱤᱧ ᱡᱮ ᱵᱟᱹᱭ ᱥᱟᱹᱠᱷ ᱵᱚᱸᱜᱟ ᱠᱚ ᱥᱮᱸᱫᱽᱨᱟᱭᱟ, ᱢᱟᱱᱮ ᱵᱟᱹᱭᱥᱟᱹᱠᱷ ᱨᱮᱞᱤᱧ ᱥᱮᱸᱫᱽᱨᱟᱭᱟ ᱱᱚᱸᱰᱮ ᱫᱚ᱾ ᱟᱞᱮ ᱱᱚᱰᱮ ᱫᱚ, ᱵᱟᱹᱭᱥᱟᱹᱠᱷ ᱨᱮᱞᱮ ᱥᱮᱫᱽᱨᱟᱭᱟ᱾
ᱩᱸ ᱦᱩᱸ, ᱦᱩᱭᱩᱜ ᱠᱟ ᱚᱱᱟ ᱵᱤᱨ ᱵᱩᱨᱩ ᱠᱚᱫᱚ, ᱢᱤᱫᱴᱟᱝ ᱛᱟᱦᱮᱱ ᱜᱮᱭᱟ ᱛᱚ᱾ ᱥᱮᱸᱫᱽᱨᱟ ᱠᱚᱫᱚ᱾ ᱟᱨ ᱱᱚᱝᱠᱟ ᱦᱟᱹᱛᱤ ᱞᱤ ᱠᱚᱫᱚ, ᱦᱮ ᱞᱮᱭᱵᱤᱱ?
ᱦᱳᱭ ᱜᱚᱝᱠᱮ ᱚᱝᱠᱟ᱾ ᱞᱟᱹᱭ ᱠᱚᱛᱮ ᱦᱟᱹᱛᱤ ᱫᱚ, ᱦᱮᱡ ᱵᱟᱲᱟᱜ ᱜᱮᱭᱟ ᱟᱨᱠᱤ ᱜᱚᱝᱠᱮ᱾ ᱛᱚᱠᱷᱚᱱ ᱱᱤᱛᱚᱜ ᱱᱤᱛᱚᱜ ᱫᱚ, ᱩᱱᱟᱹᱜ ᱵᱟᱠᱚ ᱦᱤᱡᱩᱜᱼᱟ ᱛᱚᱠᱷᱚᱱ ᱪᱮᱫ ᱞᱤᱧ ᱞᱟᱹᱭ ᱟᱵᱮᱱᱟ, ᱛᱚᱠᱷᱚᱱ ᱦᱩᱸ ᱚᱱᱟ ᱦᱳᱲᱩ ᱱᱤᱛᱚᱜ ᱵᱟᱵᱩᱱ ᱨᱚᱦᱚᱭᱫᱟ, ᱚᱱᱟ ᱟᱨᱠᱤ ᱡᱚᱠᱷᱚᱱ ᱵᱤ ᱵᱤᱞᱤᱜᱼᱟ ᱦᱳᱭ ᱥᱩᱢᱟᱹᱭ ᱠᱚ ᱦᱤᱡᱩᱜᱼᱟ, ᱟᱨ ᱛᱚᱠᱷᱚᱱ ᱚᱲᱟᱜ ᱵᱮᱱ ᱤᱫᱤ ᱠᱟᱜᱼᱟ ᱟᱨᱠᱤ ᱡᱟᱦᱟᱸ, ᱠᱷᱟᱹᱨᱟᱹᱭ ᱨᱮ ᱵᱟᱠᱚ ᱫᱚᱦᱚ ᱠᱟᱜᱼᱟ, ᱢᱟᱱᱮ ᱯᱟᱲᱳᱭ ᱠᱟᱛ ᱛᱮᱜ ᱦᱳᱭ ᱚᱱᱟ ᱦᱳᱭ ᱚᱱᱟ, ᱥᱤᱡᱤᱱ ᱠᱚ ᱦᱤᱡᱩᱜᱼᱟ᱾ ᱟᱫᱚ ᱦᱳᱭ ᱚᱱᱟ ᱥᱤᱡᱤᱱ ᱜᱮ, ᱵᱟᱹᱲᱛᱤ ᱠᱚ ᱦᱤᱡᱩᱜᱼᱟ᱾
ᱚᱛᱮ ᱚᱲᱟᱜ ᱫᱷᱟᱹᱨᱤᱡ ᱦᱚᱸᱠᱚ ᱪᱟᱞᱟᱜ ᱜᱮᱭᱟ, ᱢᱟᱱᱮ ᱡᱟᱦᱟᱸᱢ ᱤᱫᱤ ᱠᱟᱛᱮᱢ ᱫᱚᱦᱚ ᱠᱟᱜᱼᱟ, ᱚᱸᱰᱮ ᱫᱷᱟᱹᱨᱤᱡ ᱠᱚ ᱪᱟᱞᱟᱜᱼᱼ ᱠᱭᱟ ᱥᱮ ᱦᱛᱮ
ᱫᱷᱟᱹᱵᱤᱡ ᱫᱚᱠᱚ ᱦᱮᱡ, ᱦᱮᱸ ᱚᱸᱰᱮ ᱫᱷᱟᱹᱵᱤᱡ ᱫᱚᱠᱚ ᱦᱮᱡ ᱵᱟᱲᱟ ᱠᱟᱱᱟ, ᱵᱟᱲᱜᱮ
ᱫᱷᱟᱹᱵᱤᱡ ᱟᱞᱮᱭᱟᱜ ᱡᱟᱦᱟᱸ ᱠᱷᱟ. ᱨᱟ. ᱭ, ᱚᱱᱟ ᱠᱚᱨᱮᱜ ᱫᱚᱠᱚ ᱦᱮᱡ ᱵᱟᱲᱟ ᱠᱟᱱᱟ ᱟᱨᱠᱤ᱾
ᱦᱩᱸ, ᱛᱮᱫᱚ ᱛᱚ ᱩᱱᱠᱩ ᱫᱚ᱾
ᱵᱩᱨᱩ ᱥᱩᱨ ᱨᱮ ᱵᱩᱨᱩ ᱥᱩᱨ ᱨᱮ ᱚᱲᱟᱜ ᱛᱚ, ᱟᱫᱚ ᱠᱷᱟᱡ ᱫᱚ ᱢᱟᱱᱮ ᱦᱮᱡ ᱦᱮᱡ ᱛᱮ ᱟᱨᱠᱤ ᱚᱱᱟ ᱚᱱᱟᱴᱟᱜ ᱛᱮᱜᱮ ᱠᱚ ᱛᱟᱵ ᱯᱟᱲᱟᱜᱼᱟ ᱟᱹᱞᱤᱧᱟᱜ ᱡᱟᱦᱟᱸ ᱠᱷᱟᱹᱨᱟᱹᱭ ᱦᱩᱲᱩ ᱠᱚᱞᱤᱧ ᱫᱚᱦᱚᱭ ᱜᱮᱭᱟ ᱚᱱᱟᱴᱟᱜᱼᱼ ᱛᱮᱜᱮ᱾
ᱦᱩᱸ ᱦᱩᱸ ᱱᱚᱝᱠᱟ ᱢᱤᱫ ᱵᱟᱨᱭᱟ ᱥᱮ ᱯᱩᱨᱟᱹ ᱫᱚᱞ ᱠᱚ ᱦᱤᱡᱩᱜ ᱛᱟᱦᱮᱸᱱᱟ?
ᱦᱮᱸ ᱜᱚᱝᱠᱮ ᱟᱹᱰᱤ ᱜᱟᱱ ᱫᱚᱞ ᱳᱭ ᱛᱤᱱᱟᱹᱜ ᱞᱤᱧ ᱞᱟᱹᱭᱟᱵᱮᱱᱟ ᱳᱭ ᱢᱤᱫ ᱫᱷᱟᱣ ᱱᱤᱭᱟᱹ ᱪᱟᱞᱟᱣᱮᱱ ᱥᱮᱨᱢᱟ ᱠᱚ ᱦᱮᱡ ᱞᱮᱱᱟ ᱛᱤᱱᱟᱹᱜ ᱯᱚᱭᱛᱟᱞᱞᱤᱥ ᱴᱤ ᱠᱚ ᱞᱟᱹᱭᱮᱫ ᱠᱚ ᱛᱟᱦᱮᱸᱫ ᱟᱫᱚ ᱚᱱᱮ ᱚᱝᱠᱟ ᱫᱚ ᱟᱹᱞᱤᱧ ᱦᱚᱸ ᱩᱱᱟᱹᱜ ᱫᱚ ᱵᱟᱹᱞᱤᱧ ᱞᱮᱼᱼ ᱠᱷᱟᱣ ᱠᱟᱫ ᱠᱚᱣᱟ ᱟᱨᱠᱤ ᱡᱟᱦᱟᱸ ᱛᱟᱲᱟᱢ ᱯᱟᱨᱚᱢ ᱟᱠᱟᱱᱟ ᱠᱚ ᱡᱟᱦᱟᱸ ᱟᱠᱚᱣᱟᱜ ᱨᱮᱭᱟᱜ ᱯᱟᱸᱪ ᱠᱟᱱ ᱛᱟᱠᱚᱣᱟ ᱚᱱᱟ ᱠᱚ ᱚᱱᱢᱟᱱᱤᱠ ᱛᱮᱜᱮ ᱠᱚ ᱞᱟᱹᱭ ᱟᱫᱟ ᱯᱚᱸᱭᱛᱟᱞᱤᱥ ᱴᱤ ᱜᱟᱱ ᱠᱚ ᱦᱮᱡ ᱞᱮᱱᱟ ᱾
ᱛᱚᱵᱮ ᱛᱚ ᱟᱹᱰᱤ ᱟᱭᱢᱟ ᱜᱮᱭᱟ ᱠᱚ ᱜᱚᱝᱠᱮ ᱾
ᱦᱳᱭ ᱜᱚᱝᱠᱮ ᱟᱨ ᱪᱮᱫ ᱞᱤᱧ ᱞᱟᱹᱭᱟᱵᱮᱱᱟ ᱵᱚᱛᱚᱨ ᱠᱚ ᱟᱹᱰᱤ ᱡᱳᱨ ᱛᱟᱦᱮᱱᱟ ᱥᱮᱭ ᱥᱤᱡᱤᱱ ᱫᱚ ᱾
ᱦᱩᱸ ᱦᱩᱸ, ᱫᱚᱢᱮ ᱥᱟᱵᱫᱷᱟᱱ ᱛᱮ ᱛᱟᱦᱮᱱ ᱦᱩᱭᱩᱜᱼᱟ ᱾
ᱦᱳᱭ, ᱟᱹᱰᱤ ᱥᱟᱵᱫᱷᱟᱱ ᱟᱨᱠᱤ ᱚᱱᱠᱟ ᱚᱱᱟ ᱥᱤᱡᱮᱱ ᱫᱚ ᱟᱨ ᱨᱟᱵᱟᱝ ᱫᱤᱱ ᱛᱟᱦᱮᱱᱟ ᱥᱮ ᱜᱚᱝᱠᱮ ᱟᱨᱠᱤ ᱚᱱᱟ ᱨᱟᱵᱟᱝ ᱠᱩᱣᱟᱹᱥ ᱠᱟᱜᱼ ᱟᱭ ᱟᱫᱚ ᱚᱱᱟ ᱠᱩᱣᱟᱹᱥ ᱡᱚᱛᱚ ᱜᱷᱟᱹᱲᱤᱡ ᱵᱟᱭ ᱪᱟᱵᱟᱜᱼᱟ ᱾ ᱟᱫᱚ ᱚᱲᱟᱜ ᱠᱷᱚᱡ ᱦᱚᱲ ᱠᱚᱜᱮ ᱵᱟᱠᱚ ᱛᱩᱫ ᱵᱟᱲᱟᱜᱼᱟ ᱚᱲᱟᱜ ᱨᱮᱜᱮ ᱠᱚ ᱛᱟᱦᱮᱱᱟ ᱾
ᱦᱩᱸ ᱦᱩᱸ, ᱟᱨ ᱠᱞᱥ ᱛᱚ ᱵᱟᱝᱠᱚ ᱧᱮᱞᱚᱜᱼᱟ ᱴᱷᱤᱠ ᱢᱚᱛᱚ ᱛᱚ ᱾
ᱦᱳᱭ ᱦᱳᱭ, ᱵᱟᱠᱚ ᱧᱮᱞᱚᱜᱼᱟ ᱵᱟᱠᱚ ᱩᱨᱩᱢᱚᱜᱼᱟ ᱾ ᱜᱚᱝᱠᱮ, ᱟᱵᱮᱱ ᱥᱮᱫ ᱫᱚᱠᱚ ᱪᱟᱞᱟᱣ ᱵᱟᱲᱟᱜ ᱟ ᱥᱮ ᱵᱟᱝ?
ᱵᱟ ᱟᱹᱞᱤᱧ ᱥᱮᱫ ᱫᱚ ᱵᱚᱞᱛᱮ ᱜᱮᱞᱮ ᱵᱚᱞᱛᱮ ᱚᱱᱠᱟ ᱫᱚᱠᱚ ᱦᱮᱡ ᱫᱚᱠᱚ ᱦᱮᱡ ᱟᱠᱟᱱᱟ, ᱟᱹᱞᱤᱧᱟᱜ ᱟᱱᱮ ᱡᱟᱦᱟᱸ ᱟᱞᱮ ᱟᱹᱛᱩ ᱢᱮᱱᱟᱜᱼᱟ ᱚᱸᱰᱮ ᱫᱚ ᱵᱟᱠᱚ ᱠᱷᱚᱲ ᱟᱠᱟᱱᱟ ᱢᱟᱱᱮ ᱥᱟᱭᱤᱰ ᱛᱮᱠᱚ ᱛᱟᱵ ᱟᱠᱟᱱᱟ ᱾ ᱫᱚᱞ ᱠᱚ ᱛᱟᱵ ᱟᱠᱟᱱᱟ ᱠᱩᱲᱤ ᱯᱚᱪᱤᱥᱴᱤ ᱾
ᱚ, ᱟᱪᱪᱷᱟ ᱟᱪᱪᱷᱟ ᱾
ᱦᱮᱸ, ᱚᱲᱟᱜ ᱫᱷᱟᱹᱨᱤᱡ ᱟᱛᱳ ᱫᱷᱟᱹᱨᱤᱡ ᱫᱚ ᱟᱹᱣᱨᱤ ᱠᱚ ᱵᱚᱞᱚᱜᱼᱟ ᱟᱨ ᱚᱱᱟ ᱦᱚᱞᱤᱧ ᱪᱟᱹᱭᱟ ᱡᱮᱢᱚᱱ ᱵᱟᱠᱚ ᱵᱚᱞᱚᱜ ᱢᱟ ᱾
ᱦᱳᱭ ᱦᱳᱭ, ᱴᱷᱤᱠ ᱴᱷᱤᱠ ᱾
ᱦᱩᱸ ᱦᱩᱸ ᱦᱩᱸ ᱾
ᱟᱨ ᱞᱤᱧ ᱞᱟᱹᱭ ᱮᱫᱟ ᱛᱚᱵᱮ ᱦᱟᱹᱛᱤ ᱞᱟᱜᱟ ᱠᱚᱫᱚ ᱵᱮᱱ ᱪᱟᱞᱟᱣ ᱵᱟᱲᱟᱜ ᱜᱮᱭᱟ ᱥᱮ ᱵᱟᱝ? ᱜᱚᱝᱠᱮ ᱡᱟᱦᱟᱸ ᱵᱚᱱᱚᱫᱯᱛᱚᱨ ᱠᱷᱚᱡ ᱠᱚ ᱪᱟᱞᱟᱣ ᱵᱟᱲᱟᱜᱼᱟ ᱾
ᱵᱟᱝ ᱟᱫᱚ ᱚᱱᱠᱟ ᱵᱚᱞᱛᱮ ᱫᱚ ᱱᱚᱛᱮ ᱫᱚ ᱚᱱᱠᱟ ᱢᱟᱱᱮ ᱦᱚᱲ ᱠᱚ ᱫᱚᱦᱚ ᱟᱠᱟᱫ ᱠᱚᱣᱟ ᱥᱚᱨᱠᱟᱨ ᱠᱷᱚᱡ ᱾
ᱚ ᱟᱪᱪᱷᱟ, ᱦᱳᱭ ᱦᱳᱭ ᱾
ᱟᱫᱚ ᱚᱱᱠᱟ ᱫᱚ ᱠᱷᱩᱵ ᱮᱠᱴᱟ ᱠᱚᱢ ᱠᱚ ᱦᱤᱡᱩᱜ ᱛᱟᱦᱮᱱ ᱛᱮ ᱟᱫᱚ ᱚᱱᱠᱟ ᱫᱚ ᱵᱟᱹᱱᱩᱜ ᱠᱚᱣᱟ ᱾ ᱚᱠᱟ ᱢᱤᱫ ᱵᱟᱨ ᱥᱚᱨᱠᱟᱨ ᱠᱷᱚᱡ ᱦᱚᱲ ᱫᱚᱦᱚ ᱠᱟᱜ ᱠᱚᱣᱟ ᱦᱮᱡ ᱞᱮᱱ ᱠᱷᱟᱡ ᱩᱱᱠᱩ ᱠᱷᱚᱵᱚᱨ ᱠᱟᱛᱮ ᱩᱱᱠᱩ ᱠᱚ ᱞᱟᱜᱟ ᱠᱟᱱᱟ ᱟᱫᱚ ᱩᱱᱠᱩ ᱮᱠᱟ ᱥᱩᱢᱩᱝ ᱫᱚ ᱵᱟᱝ, ᱢᱟᱱᱮ ᱱᱚᱝᱠᱟᱱ ᱦᱚᱲ ᱦᱚᱸ ᱪᱟᱞᱟᱜ ᱫᱚ ᱦᱩᱭᱩᱜ ᱜᱮᱭᱟ ᱾ ᱚᱱᱟ ᱜᱚᱲᱚ ᱥᱚᱯᱚᱦᱚᱫ ᱨᱮ ᱦᱮᱸ᱾
ᱟᱨ ᱞᱟᱹᱭ ᱫᱟᱹᱞᱤᱧ ᱛᱚᱵᱮ ᱟᱵᱮᱱ ᱫᱚ ᱟᱨᱠᱤ ᱡᱟᱦᱟᱸ ᱚᱲᱟᱜ ᱨᱮ ᱫᱟᱠᱟ ᱩᱛᱩ ᱤᱥᱤᱱ ᱞᱟᱜᱟᱫ, ᱠᱟᱴ ᱠᱚᱫᱚ ᱚᱠᱟ ᱠᱷᱚᱱ ᱵᱮᱱ ᱧᱟᱢ ᱜᱮᱭᱟ?
ᱟᱹᱞᱤᱧ ᱫᱚ ᱚᱱᱠᱟ ᱵᱟᱜᱟᱱ ᱠᱚ ᱢᱮᱱᱟᱜᱼᱟ, ᱵᱩᱨᱩ ᱠᱚᱫᱚ ᱡᱷᱟᱹᱞ ᱜᱮᱭᱟ ᱛᱚ ᱾ ᱯᱩᱨᱟᱹ ᱚᱱᱠᱟ ᱵᱟᱜᱟᱱ ᱠᱚ ᱢᱮᱱᱟᱜᱼᱟ, ᱫᱟᱨᱮ ᱠᱚ ᱢᱮᱱᱟᱜᱼᱟ, ᱚᱱᱟ ᱠᱚᱜᱮ ᱚᱱᱟ ᱠᱚ ᱟᱛᱮᱫ ᱜᱮ ᱾ ᱠᱚᱨᱟᱣ ᱦᱩᱭᱩᱜᱼᱟ ᱾
ᱚ, ᱟᱪᱪᱷᱟ ᱟᱪᱪᱷᱟ ᱾ ᱞᱟᱹᱭ ᱫᱟᱞᱤᱧ ᱟᱨ ᱡᱟᱦᱟᱸ ᱟᱹᱞᱤᱧ ᱫᱚ ᱥᱟᱦᱟᱱ ᱠᱚ ᱫᱚ ᱚᱱᱟ ᱵᱩᱨᱩ ᱠᱷᱚᱡ ᱜᱤᱞᱤᱧ ᱧᱟᱢ ᱛᱟᱦᱮᱱᱚᱜ ᱾ ᱟᱨ ᱡᱟᱦᱟᱸᱠᱤ ᱥᱟᱱᱛᱟᱲ ᱵᱚᱸᱜᱟ ᱵᱩ ᱵᱩᱨᱩ ᱚᱲᱟᱜ ᱡᱟᱦᱟᱸᱱᱟᱜ, ᱯᱚᱨᱚᱵᱽ ᱯᱟᱹᱞᱮ ᱡᱟᱦᱟᱸᱱᱟᱜ ᱯᱩᱡᱟᱹ ᱥᱟᱨᱡᱚᱢ ᱥᱟᱠᱟᱢ ᱠᱚ ᱞᱟᱜᱟᱜ ᱫᱚ, ᱚᱱᱟ ᱠᱚ ᱫᱚ ᱛᱚᱵᱮ ᱚᱱᱵᱮ ᱪᱮᱫ ᱞᱮᱠᱟ ᱜᱚᱢᱠᱮ?
ᱵᱟᱝ ᱵᱟᱝ ᱚᱱᱟ ᱫᱚ ᱚᱱᱟ ᱫᱚ ᱵᱤᱸᱴ ᱢᱮᱱᱟᱜᱼᱟ, ᱚᱸᱰᱮ ᱵᱤᱨ ᱠᱷᱚᱡ ᱜᱤᱞᱤᱧ ᱟᱹᱜᱩᱭ ᱛᱟᱦᱮᱱᱟ ᱾
ᱟᱪᱪᱷᱟ ᱟᱪᱪᱷᱟ,
ᱵᱤᱨ ᱠᱚ ᱢᱮᱱᱟᱜᱼᱟ ᱠᱟᱹᱡ ᱡᱷᱟᱹᱞ ᱧᱚᱜ ᱨᱮ ᱠᱟᱹᱴᱤᱡ ᱡᱷᱟᱹᱞ ᱜᱮᱭᱟ ᱚᱸᱰᱮ ᱠᱷᱚᱡ ᱜᱮ ᱚᱱᱟ ᱠᱚᱫᱚ ᱞᱤᱧ ᱟᱹᱜᱩᱭ ᱛᱟᱦᱮᱱᱟ ᱾
ᱚ ᱟᱪᱪᱷᱟ ᱟᱪᱪᱷᱟ,
ᱟᱨ ᱜᱚᱢᱠᱮ ᱛᱚᱵᱮ ᱟᱵᱮᱱ ᱥᱮᱫ ᱚᱝᱠᱟ ᱫᱚ, ᱜᱟᱰᱟ ᱠᱚ ᱯᱩᱠᱷᱨᱤ ᱠᱚ ᱫᱚ ᱢᱮᱱᱟᱜ ᱜᱮᱭᱟ ᱢᱚᱱᱮ ᱦᱚᱭ ᱦᱚᱸᱚᱭ ᱠᱮᱱᱮᱞ ᱡᱮᱦᱮᱛᱩ ᱢᱮᱱᱟᱜ ᱛᱟᱵᱮᱱᱟ ᱾
ᱦᱳᱭ ᱜᱚᱢᱠᱮ ᱠᱮᱱᱮᱞ ᱢᱮᱱᱟᱜᱼᱟ ᱟᱨ ᱯᱩᱠᱷᱨᱤ ᱠᱚ ᱦᱚᱸ ᱢᱮᱱᱟᱜᱼᱟ ᱟᱨᱠᱤ ᱟᱨᱠᱤ ᱚᱱᱟ ᱞᱟᱹᱴᱩ ᱧᱚᱜ ᱡᱚᱞᱟ ᱠᱚ ᱫᱚ ᱵᱟᱹᱱᱩᱜᱼᱟ ᱚᱱᱟ ᱦᱩᱰᱤᱧ ᱢᱟᱪᱷᱟ ᱟᱨ ᱠᱤ ᱜᱟᱰᱟ ᱠᱚ ᱢᱮᱱᱟᱜᱼᱟ,
ᱚ ᱚᱱᱟ ᱜᱟᱰᱟ ᱠᱚᱨᱮ ᱦᱟᱹᱠᱳ ᱥᱟᱵ ᱠᱚᱵᱮᱱ ᱪᱟᱞᱟᱣ ᱛᱟᱦᱮᱸᱫ ᱜᱮᱭᱟ ᱥᱮ ᱵᱟᱝ?
ᱦᱮᱸ, ᱜᱚᱢᱠᱮ ᱦᱟᱹᱠᱩ ᱥᱟᱵ ᱠᱚᱫᱚ ᱞᱤᱧ ᱪᱟᱞᱟ ᱵᱟᱲᱟ ᱛᱟᱦᱮᱱ ᱟᱨᱠᱤ ᱾ ᱱᱮᱛᱟᱨ ᱫᱤᱱ ᱛᱚ, ᱱᱮᱛᱟᱨ ᱫᱤᱱ ᱫᱚ ᱛᱚ ᱜᱟᱰᱟ ᱵᱟᱹᱭᱦᱟᱹᱲ ᱠᱚᱨᱮ ᱵᱟᱹᱫᱽ ᱠᱚᱨᱮ ᱠᱚ ᱛᱩᱫᱩᱜ ᱠᱟᱱᱟ ᱛᱚ ᱟᱫᱚ ᱚᱱᱟ ᱠᱚᱨᱮᱜ ᱜᱮ,
ᱦᱮᱸ ᱦᱩᱸ, ᱦᱩᱸ ᱦᱩᱸ ᱟᱨ ᱛᱚᱵᱮ ᱜᱚᱢᱠᱮ ᱞᱤᱧ ᱢᱮᱱ ᱮᱫᱟ ᱚᱱᱛᱮ ᱟᱯᱮ ᱥᱮᱫ ᱟᱜᱩ, ᱱᱚᱣᱟ ᱚᱞ ᱪᱤᱠᱤ ᱵᱷᱟᱥᱟ ᱫᱚ ᱯᱟᱲᱦᱟᱣᱜ ᱪᱟᱹᱞᱩᱜ ᱠᱟᱱ ᱜᱮᱭᱟ ᱥᱮ ᱵᱟᱝ?
ᱦᱳᱭ ᱜᱚᱢᱠᱮ ᱟᱨᱠᱤ ᱪᱟᱹᱞᱩ ᱫᱚ ᱪᱟᱹᱞᱩᱜ ᱠᱟᱱᱟ ᱛᱚ ᱧᱮᱞ ᱟᱠᱟᱫ ᱠᱚᱣᱟ ᱠᱟᱹᱴᱤᱡ ᱢᱟᱹᱭ ᱵᱟᱹᱵᱩ ᱛᱟ ᱠᱚ, ᱚᱱᱟ ᱟᱵᱚ ᱚᱞ ᱪᱤᱠᱤ ᱟᱵᱚᱣᱟᱜ ᱥᱟᱱᱛᱟᱲᱤ ᱵᱷᱟᱥᱟ ᱥᱟᱶ ᱛᱟᱲᱤ ᱚᱱᱟ ᱛᱮ ᱫᱚ ᱟᱹᱰᱤ ᱠᱚᱢ ᱫᱷᱟᱨᱟ ᱜᱮ ᱠᱚ ᱯᱟᱲᱦᱟᱜ ᱠᱟᱱᱟ ᱟᱫᱚ ᱟᱹᱨᱤᱪᱟᱹᱞᱤ ᱫᱚ ᱢᱮᱱᱟᱜ ᱜᱮᱭᱟ ᱟᱨᱠᱤ ᱯᱟᱲᱦᱟᱣ ᱫᱚ ᱢᱤᱫ ᱵᱟᱨ ᱫᱚ ᱠᱚ ᱯᱟᱲᱦᱟᱣᱟ,
ᱚᱝᱠᱟ ᱠᱤᱪᱷ ᱤᱥᱠᱩᱞ ᱠᱚᱞᱮᱡᱽ ᱯᱮᱨᱟᱭᱢᱟᱨᱤ ᱤᱥᱠᱩᱞ ᱚᱱᱠᱟ ᱢᱮᱱᱟᱜ ᱜᱮᱭᱟ?
ᱦᱳᱭ ᱜᱚᱢᱠᱮ, ᱚᱝᱠᱟ ᱟᱨᱠᱤ ᱯᱮᱨᱟᱭᱢᱟᱨᱤ ᱤᱥᱠᱩᱞ ᱢᱮᱱᱟᱜᱼᱟ, ᱠᱚᱞᱮᱡ ᱠᱚᱫᱚ ᱵᱟᱹᱱᱩᱜᱼᱟ ᱾ ᱟᱨ ᱠᱤ ᱠᱚᱞᱮᱡᱽ, ᱠᱚ ᱫᱚ ᱵᱟᱹᱱᱩᱜᱼᱟ ᱚᱝᱠᱟ ᱥᱟᱱᱛᱟᱲᱤ ᱢᱮᱥᱟ ᱥᱟᱱᱛᱟᱞᱤ ᱢᱤᱰᱤᱭᱟᱢ ᱛᱮ ᱫᱚ ᱤᱥᱠᱩᱞ ᱫᱚ ᱢᱮᱱᱟᱜᱼᱟ ᱾
ᱚᱻ ᱦᱮᱸ, ᱚᱱᱟ ᱠᱷᱟᱱ ᱜᱮ ᱟᱫᱚ ᱟᱵᱚ ᱱᱚᱣᱟ ᱛᱚ ᱫᱚᱢᱮ ᱫᱤᱱ ᱦᱳᱭ ᱫᱚ ᱦᱳᱭ ᱠᱟᱱᱟ ᱜᱮᱭᱟ ᱟᱫᱚᱢ ᱡᱟᱭᱜᱟ ᱠᱚᱨᱮ ᱫᱚ ᱢᱮᱱᱟ ᱜᱮᱭᱟ ᱾
ᱦᱳᱭ ᱦᱳᱭ,
ᱟᱫᱚᱢ ᱡᱟᱭᱜᱟ ᱠᱚᱨᱮ ᱫᱚ ᱠᱚᱢ ᱢᱮᱱᱟᱜᱼᱟ, ᱢᱮᱱᱟᱜ ᱠᱟᱜ-ᱟ ᱾ ᱟᱹᱞᱤᱧ ᱥᱮᱫ ᱫᱚ ᱱᱚᱛᱮ ᱫᱚ, ᱦᱮᱸ, ᱠᱚᱞᱮᱡᱽ ᱠᱚ ᱤᱥᱠᱩᱞ ᱠᱚ ᱡᱚᱛᱚ ᱜᱮ ᱢᱮᱱᱟᱜᱼᱟ ᱾